ᱦᱮᱞᱳᱣ ᱾
ᱦᱚᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ ᱡᱚᱦᱟᱨ ᱜᱮ᱾
ᱠᱮ ᱱᱟᱯᱟᱭ ᱵᱟᱲᱟ ᱜᱮ?
ᱦᱮᱸ ᱜᱚᱝᱠᱮ ᱱᱟᱯᱟᱭ ᱵᱟᱲᱟ ᱜᱮ ᱢᱮᱱᱟᱜ ᱞᱤᱧᱟᱹ ᱟᱹᱵᱤᱱ ᱪᱮᱫ ᱞᱮᱠᱟ ᱢᱮᱱᱟᱜ ᱵᱤᱱᱟ?
ᱟᱹᱰᱤ ᱱᱟᱯᱟᱭ ᱜᱮ ᱢᱮᱱᱟᱜ ᱞᱤᱧᱟ᱾
ᱟᱫᱚ ᱪᱮᱫ ᱠᱚᱵᱤᱱ ᱠᱟᱹᱢᱤ ᱠᱟᱱᱟ ᱥᱮ ᱪᱮᱫ ᱠᱚᱵᱤᱱ ᱪᱤᱠᱟᱹᱭᱮᱫᱼᱟ ᱱᱤᱛᱚᱜ?
ᱵᱟᱝ ᱜᱚᱝᱠᱮ ᱱᱤᱛᱚᱜ ᱫᱚ ᱜᱟᱹᱭ ᱠᱚ ᱰᱟᱝᱨᱟ ᱠᱚ ᱜᱩᱯᱤ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ᱾ ᱟᱪᱪᱷᱟ ᱨᱚᱲ ᱠᱚ ᱵᱮᱥ ᱜᱮ ᱟᱸᱡᱚᱢᱚᱜ ᱠᱟᱱ ᱛᱟᱹᱞᱤᱧᱟ ᱛᱚ ᱦᱟᱸᱜ?
ᱦᱮᱸ ᱜᱚᱝᱠᱮ ᱱᱟᱯᱟᱭ ᱜᱮ ᱟᱸᱡᱚᱢᱚᱜ ᱠᱟᱱ ᱛᱟᱹᱵᱤᱱᱟ ᱾
ᱴᱷᱤᱠ ᱜᱮᱭᱟ ᱛᱚᱠᱟᱱ ᱟᱫᱚ ᱠᱟᱹᱢᱤ ᱠᱚᱫᱚ ᱪᱮᱫ ᱠᱚ ᱚᱲᱟᱜ ᱠᱚᱨᱮ ᱫᱚᱯᱮ ᱠᱟᱹᱢᱤ ᱵᱟᱲᱟᱭᱮᱜᱼᱟ?
ᱠᱟᱹᱢᱤ ᱠᱚᱫᱚ ᱦᱚᱜᱼᱚᱭ ᱪᱟᱥᱵᱟᱥ ᱠᱚᱜᱮ᱾
ᱪᱟᱥ ᱵᱟᱥ ᱪᱟᱥ ᱵᱟᱥ ᱠᱟᱹᱢᱤ ᱵᱟ᱾
ᱦᱳᱭ ᱜᱚᱝᱠᱮ᱾
ᱟᱫᱚ ᱛᱤᱱᱟᱹᱜ? ᱟᱞᱮ ᱦᱚᱸ ᱜᱚᱝᱠᱮ ᱪᱟᱥᱵᱟᱥ ᱠᱟᱹᱢᱤᱜᱮ ᱟᱫᱚ ᱱᱤᱛᱚᱜ ᱫᱚ ᱟᱵᱚᱣᱟᱜ ᱫᱚ ᱪᱮᱫ ᱛᱟᱵᱚᱱ ᱦᱟᱸᱜ ᱠᱟᱹᱢᱤ ᱟᱫᱚ᱾ ᱫᱟᱜ ᱠᱚ ᱴᱷᱤᱠ ᱴᱷᱟᱠ ᱜᱮ ᱵᱟᱭ ᱫᱟᱜ ᱵᱟᱲᱟᱭᱮᱜᱼᱟ ᱮᱱᱦᱚᱸ ᱢᱚᱴᱟ ᱢᱩᱴᱤ ᱜᱟᱰᱟ ᱫᱷᱟᱨᱮ ᱠᱚ ᱠᱟᱹᱢᱤ ᱫᱚ ᱟᱹᱰᱤ ᱵᱮᱥ ᱜᱮ ᱪᱟᱞᱟᱜ ᱠᱟᱱᱟ ᱦᱟᱸᱜ᱾
ᱟᱪᱪᱷᱟ᱾
ᱟᱫᱚ ᱟᱯᱮ ᱫᱚ ᱮᱛᱚᱦᱚᱵ ᱵᱟᱲᱟ ᱟᱠᱟᱫ ᱯᱮ ᱥᱮ ᱟᱹᱣᱨᱤᱭᱟᱜᱼᱟ?
ᱦᱮᱸ ᱜᱚᱝᱠᱮ ᱮᱛᱚᱦᱚᱵ ᱟᱠᱟᱫᱞᱮ ᱥᱟᱹᱨᱫᱤ ᱠᱟᱱᱟ ᱟᱞᱮ ᱥᱮᱫ ᱫᱚᱺ
ᱥᱮᱨᱢᱟ ᱡᱟᱹᱲᱤ ᱫᱟᱜ ᱛᱮ ᱠᱟᱹᱢᱤ ᱠᱚ ᱥᱟᱹᱛ ᱵᱟᱲᱟ ᱦᱳᱭ ᱠᱟᱱᱟ ᱦᱟᱸᱜ᱾
ᱟᱯᱮ ᱫᱚ ᱚᱠᱟ ᱫᱤᱥᱚᱢ ᱥᱮᱫ ᱦᱟᱸᱜ ᱟᱯᱮ ᱫᱚ?
ᱟᱞᱮ ᱫᱚ ᱚᱠᱟ ᱫᱤᱥᱚᱢ ᱵᱚᱞᱛᱮ?
ᱞᱟᱹᱭᱫᱟᱹᱧ ᱚᱠᱟ ᱥᱮᱫ ᱦᱟᱸᱜ ᱵᱤᱨ ᱫᱤᱥᱚᱢ ᱥᱮ ᱵᱩᱨᱩ ᱫᱤᱥᱚᱢ ᱥᱮ ᱱᱟᱢᱟᱞ ᱫᱤᱥᱚᱢ ᱠᱚ ᱚᱠᱟ ᱥᱮᱫ ᱦᱟᱸᱜ?
ᱚᱻ ᱟᱞᱮᱫᱚ ᱵᱤᱨ ᱵᱩᱨᱩ ᱫᱚ ᱟᱞᱮ ᱥᱮᱫ ᱫᱚ ᱵᱟᱹᱪᱩᱜᱼᱟ ᱠᱷᱟᱹᱞᱤ ᱵᱟᱹᱭᱦᱟᱹᱲ ᱵᱤᱞᱟᱛ ᱫᱤᱥᱚᱢ ᱦᱚᱲ ᱠᱟᱱᱟᱞᱮ ᱟᱞᱮᱫᱚ᱾
ᱟᱪᱪᱷᱟ ᱟᱪᱪᱷᱟ ᱛᱟᱦᱞᱮ ᱟᱯᱮ ᱚᱱᱛᱮ ᱢᱟ ᱪᱟᱥᱵᱟᱥ ᱢᱟ ᱯᱨᱚᱵᱞᱮᱢ ᱫᱚ ᱵᱟᱝ ᱦᱩᱭᱩᱜ ᱜᱮᱭᱟ᱾
ᱵᱟᱝ ᱦᱩᱭᱩᱜ ᱜᱮᱭᱟ ᱯᱨᱚᱵᱞᱮᱢ ᱠᱚᱫᱚ ᱪᱟᱥᱵᱟᱥ ᱠᱚᱨᱮ ᱫᱚ᱾ ᱫᱟᱜ ᱠᱚᱨᱮᱱᱟᱜ ᱫᱚ ᱩᱱᱟᱹᱜ ᱟᱱᱟᱴ ᱫᱚ ᱵᱟᱝᱼᱟ᱾ ᱟᱫᱚ ᱦᱚᱸᱜᱼᱚᱭ ᱛᱮᱦᱮᱧ ᱜᱟᱯᱟᱢ ᱵᱟᱲᱟᱭᱟ ᱥᱟᱨᱵᱷᱤᱥ ᱠᱚ ᱡᱮ ᱫᱟᱢ ᱠᱟᱱᱟ, ᱪᱮᱫ ᱞᱮᱠᱟᱢ ᱪᱟᱥ ᱡᱮ ᱢᱟᱨᱟᱝ ᱦᱚᱸ᱾ ᱥᱟᱨᱵᱷᱤᱥ ᱠᱚ ᱠᱤᱨᱤᱧ ᱛᱮᱜᱮ ᱛᱚ ᱠᱟᱹᱣᱰᱤ ᱟᱹᱰᱤᱜᱟᱱ ᱞᱟᱜᱟᱜ ᱠᱟᱱᱟ᱾
ᱦᱳᱭ ᱟᱫᱚ ᱚᱱᱠᱟ ᱜᱮ ᱜᱚᱴᱟ ᱫᱤᱥᱚᱢ ᱜᱮ ᱦᱟᱸᱜ ᱥᱟᱨᱵᱷᱤᱥ ᱢᱟ ᱫᱟᱢ ᱰᱷᱮᱨᱚᱜ ᱠᱟᱱ ᱜᱮᱭᱟ ᱡᱚᱛᱚᱱᱟᱜ ᱡᱤᱱᱤᱥ ᱨᱮᱱᱟᱜ ᱜᱮ ᱫᱟᱢ ᱦᱚᱸ ᱰᱷᱮᱨᱚᱜ ᱠᱟᱱ ᱜᱮᱭᱟ᱾
ᱦᱳᱭ ᱜᱚᱝᱠᱮ ᱦᱳᱭ ᱪᱟᱥ ᱢᱟ ᱦᱩᱭᱩᱜ ᱜᱮᱭᱟ᱾
ᱟᱯᱮ ᱫᱚ ᱛᱟᱦᱚᱞᱮ ᱱᱤᱭᱟᱹ ᱥᱚᱢᱚᱭ ᱫᱚ ᱪᱮᱫ ᱦᱩᱲᱩ ᱠᱚᱯᱮ ᱪᱟᱥ ᱜᱮ ᱛᱟᱵᱚᱱᱟ?
ᱦᱮᱸ ᱜᱚᱝᱠᱮ ᱪᱟᱥ ᱫᱚ ᱟᱹᱰᱤ ᱟᱭᱢᱟ ᱞᱮᱠᱟᱱ ᱦᱩᱲᱩ ᱜᱮᱞᱮ ᱪᱟᱥᱟ ᱥᱚᱨ ᱥᱚᱨᱱᱚ ᱡᱮᱢᱚᱱ ᱟᱸᱡᱚᱢ ᱠᱟᱜ ᱜᱮᱭᱟᱵᱤᱱ ᱥᱚᱨᱱᱚ ᱠᱟᱹᱨᱤ ᱪᱟᱢᱯᱟ ᱞᱚᱞᱟᱴ᱾
ᱟᱪᱪᱷᱟ ᱟᱨ ᱤᱭᱟᱹ ᱱᱚᱝᱠᱟ ᱟᱹᱠᱷᱨᱤᱧ ᱦᱩᱲᱩ ᱠᱚᱫᱚ ᱵᱟᱯᱮ ᱪᱟᱥ ᱵᱟᱲᱟᱭ ᱜᱮᱭᱟ?
ᱮᱸᱻ ᱜᱚᱝᱠᱮ ᱱᱤᱭᱟᱹ ᱠᱚᱜᱮᱞᱮ ᱟᱠᱷᱨᱤᱧ ᱜᱮᱭᱟᱞᱮ ᱟᱨ ᱪᱟᱥ ᱱᱤᱭᱟᱹ ᱠᱚᱜᱮᱞᱮ ᱡᱚᱢ ᱵᱟᱲᱟᱭᱟᱞᱮ ᱱᱤᱭᱟᱹ ᱠᱚᱜᱮᱞᱮ ᱟᱹᱠᱷᱟᱨᱤᱧ ᱟᱞᱮ᱾
ᱟᱪᱪᱷᱟ ᱟᱪᱪᱷᱟ ᱚᱱᱠᱟ ᱫᱟᱢ ᱧᱚᱜ ᱦᱩᱲᱩ ᱠᱚᱫᱚ ᱵᱟᱯᱮ ᱪᱟᱥ ᱵᱟᱲᱟᱭ ᱜᱮᱭᱟ?
ᱫᱟᱢ ᱧᱚᱜ ᱦᱩᱲᱩ ᱫᱚ ᱚᱱᱠᱟ ᱫᱚ ᱵᱟᱞᱮ ᱪᱟᱥ ᱜᱮᱭᱟᱞᱮ ᱱᱤᱭᱟᱹ ᱛᱮᱜᱮ ᱞᱮ ᱪᱟᱥᱮᱫ ᱞᱮ ᱱᱤᱭᱟ ᱠᱚᱜᱮ᱾ ᱜᱚᱝᱠᱮ ᱟᱯᱮᱥᱮᱫ ᱫᱚ ᱪᱮᱫ ᱦᱩᱲᱩ ᱠᱚᱯᱮ ᱪᱟᱥ ᱵᱟᱲᱟᱭ ᱜᱮᱭᱟ?
ᱟᱞᱮᱥᱮᱫ ᱦᱚᱸ ᱟᱵᱤᱱ ᱡᱟᱦᱟᱸ ᱵᱤᱱ ᱞᱟᱹᱭᱠᱮᱜᱼᱟ ᱚᱱᱟ ᱠᱚᱜᱮ ᱠᱚ ᱪᱟᱥ ᱵᱟᱲᱟᱭᱼᱟ ᱚᱱᱟ ᱫᱚ ᱟᱞᱮ ᱫᱚ ᱡᱚᱢ ᱞᱟᱹᱜᱤᱫ ᱜᱮ ᱟᱨ ᱥᱚᱨᱱᱚ ᱠᱚᱫᱚ ᱟᱠᱷᱨᱤᱧ ᱦᱚᱸᱠᱚ ᱟᱠᱷᱨᱤᱧ ᱜᱮᱭᱟ ᱡᱚᱢ ᱦᱚᱸᱠᱚ ᱡᱚᱢ ᱜᱮᱭᱟ᱾ ᱟᱨ ᱠᱤᱪᱷᱩ ᱱᱮᱛᱟᱨ ᱫᱚᱠᱚ ᱪᱟᱥ ᱵᱟᱲᱟᱭᱮᱜᱼᱟ ᱱᱚᱣᱟ ᱵᱟᱠᱥᱟ ᱵᱟᱸᱠ ᱦᱩᱲᱩ ᱠᱚ,
ᱟᱪᱪᱷᱟ᱾
ᱚᱱᱟ ᱫᱚ ᱠᱷᱟᱹᱞᱤ ᱟᱠᱷᱨᱤᱧ ᱞᱟᱹᱜᱤᱫ ᱜᱮ ᱚᱱᱟ ᱫᱚ ᱠᱟᱹᱴᱤᱡ ᱫᱟᱢ ᱧᱚᱜ ᱜᱮᱭᱟ ᱛᱚ,
ᱦᱮᱸ ᱦᱮᱸ,
ᱦᱩᱸ᱾ ᱟᱨ ᱥᱤᱛᱩᱝ ᱫᱤᱱ ᱦᱚᱸ ᱯᱮ ᱪᱟᱥ ᱵᱟᱲᱟᱭ ᱜᱮᱭᱟ ᱥᱮ ᱵᱟᱝᱟ?
ᱦᱮᱸ ᱜᱚᱝᱠᱮ ᱥᱤᱛᱩᱝ ᱫᱤᱱ ᱞᱮ ᱪᱟᱥ ᱜᱮᱭᱟᱞᱮ ᱥᱤᱛᱩᱝ ᱫᱤᱱ ᱫᱚ ᱠᱷᱟᱹᱞᱤ ᱡᱚᱢ ᱢᱚᱛᱚ ᱡᱚᱢ ᱞᱟᱹᱜᱤᱫ ᱜᱮ᱾ ᱡᱟᱹᱥᱛᱤ ᱫᱚ ᱵᱟᱝᱟ᱾
ᱥᱤᱛᱩᱝ ᱫᱤᱱ ᱫᱚ ᱛᱟᱦᱞᱮ ᱪᱮᱫ ᱦᱩᱲᱩ ᱠᱚ ᱯᱮ ᱪᱟᱥ ᱜᱮᱭᱟ?
ᱦᱮᱸ ᱜᱚᱝᱠᱮ ᱥᱤᱛᱩᱝ ᱫᱤᱱ ᱫᱚ ᱱᱚᱜᱼᱚᱭ ᱪᱮᱫ ᱞᱤᱧ ᱞᱟᱹᱭ ᱟᱵᱤᱱᱟ ᱱᱚᱜᱼᱚᱭ ᱠᱟᱹᱲᱤ ᱪᱟᱢᱯᱟ
ᱟᱪᱪᱷᱟ ᱟᱪᱪᱷᱟ᱾
ᱱᱤᱭᱟᱹ ᱠᱚᱜᱮ ᱞᱮ ᱪᱟᱥᱟ ᱥᱤᱛᱩᱝ ᱫᱤᱱ ᱫᱚ ᱠᱚᱢ ᱜᱮᱞᱮ ᱪᱟᱥᱟ, ᱟᱨ ᱜᱚᱢᱠᱮ ᱟᱯᱮ ᱥᱮᱫ ᱫᱚ?
ᱥᱤᱛᱩᱝ ᱫᱤᱱ ᱫᱚ ᱟᱞᱮ ᱦᱚᱸ ᱪᱟᱥ ᱫᱚ ᱟᱹᱰᱤ ᱨᱚᱠᱚᱢᱟᱜ ᱠᱚ ᱪᱟᱥ ᱜᱮᱭᱟ ᱟᱭᱢᱟ ᱦᱚᱲᱜᱮ ᱟᱫᱚ ᱠᱤᱪᱷᱩ ᱦᱩᱲᱩ ᱢᱮᱱᱟᱜᱼᱟ ᱡᱟᱦᱟᱸ ᱡᱮᱨᱚᱠᱚᱢ ᱱᱚᱜ-ᱚᱭ ᱠᱚᱢ ᱫᱤᱱᱟᱜ ᱦᱩᱲᱩ, ᱥᱩᱯᱟᱨ ᱥᱚᱝᱠᱚᱨ ᱡᱷᱟᱴᱤ ᱥᱚᱝᱠᱚᱨ,
ᱦᱳᱭ ᱦᱳᱭ᱾
ᱱᱚᱣᱟ ᱠᱚ ᱟᱠᱷᱨᱤᱧ ᱵᱟᱲᱟ ᱠᱚ, ᱱᱚᱣᱟ ᱫᱟᱢ ᱧᱚᱜ ᱜᱮᱭᱟ᱾ ᱟᱨ ᱡᱚᱢ ᱦᱚᱸᱠᱚ ᱡᱚᱢ ᱵᱟᱲᱟᱭ ᱜᱮᱭᱟ ᱟᱹᱰᱤ ᱜᱟᱱ ᱦᱚᱲ ᱜᱮ᱾
ᱟᱪᱪᱷᱟ, ᱟᱪᱪᱷᱟ ᱜᱚᱝᱠᱮ ᱚᱱᱛᱮ ᱫᱚ ᱥᱚᱵᱡᱤ ᱠᱚ
ᱥᱚᱵᱡᱤ ᱫᱚ ᱜᱚᱝᱠᱮ ᱟᱞᱮ ᱫᱚ ᱟᱞᱮ ᱱᱚᱛᱮ ᱫᱚ ᱚᱱᱠᱟ ᱫᱚ ᱵᱟᱠᱚ ᱪᱟᱥ ᱜᱮᱭᱟ᱾ ᱠᱷᱟᱹᱞᱤ ᱚᱲᱟᱜ ᱨᱮ ᱡᱚᱢ ᱵᱟᱲᱟ ᱞᱮᱟᱜᱟᱭ ᱠᱚ ᱨᱚᱦᱚᱭ ᱵᱟᱲᱟ ᱡᱚᱝᱟᱜᱼᱟ ᱵᱟᱝᱠᱷᱟᱱ ᱫᱚ ᱚᱱᱠᱟ ᱠᱚᱢᱟᱨᱥᱤᱭᱟᱞ ᱫᱚ ᱵᱟᱠᱚ ᱪᱟᱥ ᱵᱟᱲᱟᱭ ᱜᱮᱭᱟ᱾
ᱟᱪᱪᱷᱟ᱾
ᱟᱯᱮ ᱥᱮᱫ ᱫᱚᱠᱚ ᱪᱟᱥ ᱜᱮᱭᱟ?
ᱟᱞᱮ ᱥᱮᱫ ᱦᱚᱸ ᱛᱮᱦᱮᱧ ᱜᱟᱯᱟ ᱫᱚ ᱦᱟᱸᱜ ᱵᱟᱠᱚ ᱪᱟᱥ ᱜᱮᱭᱟ ᱛᱚ ᱛᱮᱦᱮᱧ ᱜᱟᱯᱟ ᱫᱚ ᱚᱱᱠᱟ ᱡᱟᱭᱜᱟ ᱠᱚ ᱵᱟᱹᱪᱩᱜ ᱟᱠᱟᱫ ᱛᱚ ᱡᱟᱦᱟᱸᱭ ᱢᱤᱫ ᱦᱚᱲ ᱵᱟᱨ ᱦᱚᱲ ᱵᱟᱲᱮ ᱵᱟᱲᱜᱮ ᱫᱷᱟᱨᱟ ᱠᱚᱨᱮ ᱠᱚ ᱪᱟᱥ
ᱟᱪᱪᱷᱟ,
ᱩᱦᱸ,
ᱛᱟᱦᱚᱞᱮ ᱢᱟ ᱟᱹᱰᱤ ᱵᱮᱥ ᱠᱟᱛᱷᱟ ᱜᱮ ᱟᱨ ᱛᱟᱦᱚᱞᱮ ᱥᱤᱛᱩᱝ ᱫᱤᱱ ᱡᱮ ᱯᱮ ᱪᱟᱥ ᱜᱮᱭᱟ ᱚᱱᱟ ᱫᱚ ᱢᱟᱱᱮ ᱪᱮᱫ ᱞᱮᱠᱟ ᱢᱤᱱᱤ ᱫᱟᱜ ᱠᱚ ᱛᱮ ᱥᱮ ᱪᱮᱜ ᱫᱟᱜ ᱠᱚ ᱛᱮ ᱯᱮ ᱪᱟᱥ ᱜᱮᱭᱟ?
ᱚ ᱢᱤᱱᱤ ᱫᱟᱜ ᱛᱮᱦᱚᱸ ᱢᱮᱥᱤᱱ ᱫᱟᱜ ᱛᱮ᱾ ᱦᱚᱸ ᱢᱤᱱᱤ ᱫᱟᱜ, ᱦᱳᱭ ᱦᱳᱭ᱾ ᱟᱨ ᱟᱨ ᱚᱝᱠᱮ ᱟᱯᱮ ᱥᱮ ᱥᱮᱫ ᱫᱚ ᱢᱤᱫ ᱫᱷᱟᱣ ᱠᱚ ᱪᱟᱥ ᱜᱮᱭᱟ ᱥᱮ ᱦᱩᱲᱩ ᱫᱚ ᱵᱟᱨ ᱫᱷᱟᱣ ᱠᱚ ᱪᱟᱥᱟ᱾
ᱟᱞᱮ ᱫᱚ ᱵᱟᱨ ᱫᱷᱟᱣ ᱪᱟᱥ ᱫᱚᱠᱚ ᱪᱟᱥᱟ ᱠᱤᱱᱛᱩ ᱥᱤᱛᱩᱝ ᱫᱤᱱ ᱫᱚ ᱠᱟᱹᱴᱤᱡ ᱠᱚᱢ ᱫᱷᱟᱨᱟ ᱜᱮᱠᱚ ᱪᱟᱥᱟ, ᱚᱱᱟ ᱜᱟᱰᱟ ᱫᱷᱟᱨᱮ ᱠᱚ ᱵᱟᱸᱫᱽ ᱫᱷᱟᱨᱮ ᱠᱚ᱾ ᱤᱱᱟᱹ ᱠᱚᱜᱮ ᱠᱚ ᱪᱟᱥᱟ ᱟᱨ ᱵᱟᱠᱷᱟᱱ ᱫᱚ ᱜᱚᱴᱟ ᱯᱩᱲᱭᱟᱹ ᱫᱚ ᱵᱟᱠᱚ ᱪᱟᱥ ᱜᱮᱭᱟ᱾
ᱟᱪᱪᱷᱟ ᱜᱚᱝᱠᱮ ᱛᱚ ᱚᱱᱛᱮ ᱫᱚ ᱢᱮᱥᱤᱱ ᱫᱟᱜ ᱛᱮ ᱥᱮ ᱢᱤᱱᱤ ᱫᱟᱜ ᱛᱮ ᱥᱮ ᱜᱟᱰᱟ ᱫᱟᱜ ᱠᱚᱛᱮ᱾
ᱟᱞᱮ ᱫᱚ ᱢᱮᱥᱤᱱ ᱫᱟᱜ ᱠᱚᱫᱚ ᱵᱟᱝ ᱟᱞᱮ ᱫᱚ ᱚᱱᱟ ᱜᱟᱰᱟ ᱫᱟᱜ ᱠᱚᱜᱮ, ᱜᱟᱰᱟ ᱫᱟᱜ ᱟᱨ ᱵᱟᱸᱫᱷ ᱫᱟᱜ᱾ ᱦᱮᱸ᱾
ᱟᱪᱪᱷᱟ᱾
ᱚᱱᱠᱟ ᱥᱮᱞᱚ ᱴᱮᱞᱚ ᱠᱚᱫᱚ ᱵᱟᱹᱱᱩᱜ ᱟᱱᱟ ᱚᱱᱟ ᱵᱟᱸᱫᱷ ᱫᱟᱜ ᱠᱚ ᱜᱟᱰᱟ ᱫᱟᱜ ᱠᱚᱜᱮ ᱟᱫᱚ ᱢᱮᱥᱤᱱ ᱠᱚᱛᱮ ᱠᱚ ᱨᱟᱠᱟᱵᱟ᱾ ᱤᱱᱟᱹ ᱠᱚᱛᱮ ᱜᱮ ᱪᱟᱥᱵᱟᱥ ᱫᱚ ᱦᱩᱭᱩᱜ ᱜᱮᱭᱟ᱾
ᱟᱪᱪᱷᱟ, ᱟᱪᱪᱷᱟ ᱜᱚᱝᱠᱮ ᱚᱱᱛᱮ ᱫᱚ ᱵᱟᱫᱟᱢ ᱠᱚᱠᱚ ᱪᱟᱥ ᱵᱟᱲᱟᱭ ᱜᱮᱭᱟ ᱥᱮ ᱵᱟᱝ?
ᱵᱟᱫᱟᱢ ᱫᱚ ᱪᱟᱥ ᱫᱚ ᱪᱟᱥ ᱵᱟᱲᱟᱭ ᱜᱮᱭᱟ ᱠᱚ ᱢᱤᱫ ᱵᱟᱨ ᱜᱮᱠᱚ ᱪᱟᱥ ᱵᱟᱲᱟᱭ ᱜᱮᱭᱟ᱾ ᱟᱫᱚ ᱟᱞᱮ ᱫᱚ ᱵᱟᱞᱮ ᱪᱟᱥ ᱵᱟᱲᱟᱭ ᱜᱮᱭᱟ ᱵᱟᱝᱠᱷᱟᱱ ᱩᱱᱟᱹᱜ ᱫᱚ ᱵᱟᱝ ᱠᱚ ᱪᱟᱥ ᱜᱮᱭᱟ ᱟᱹᱨᱠᱤ ᱠᱷᱩᱵ ᱠᱚᱢ ᱡᱟᱦᱟᱸ ᱛᱤᱥ ᱠᱚᱨᱮ ᱠᱚ ᱪᱟᱥ ᱵᱟᱲᱟᱭ ᱚᱱᱠᱟ ᱩᱱᱟᱹᱜ ᱵᱟᱠᱚ ᱪᱟᱥ ᱜᱮᱭᱟ ᱟᱹᱨᱠᱤ ᱾
ᱟᱪᱪᱷᱟ᱾
ᱦᱳᱭ᱾ ᱟᱯᱮᱥᱮᱫ ᱫᱚ ᱱᱤᱭᱟᱹ ᱥᱚᱢᱚᱭ ᱫᱚ ᱛᱟᱦᱚᱸᱞᱮ, ᱢᱮᱞᱟ ᱯᱟᱛᱟ ᱠᱚᱫᱚ ᱵᱟᱝ ᱦᱩᱭ ᱵᱟᱲᱟᱜ ᱜᱮᱭᱟ?
ᱦᱚᱸᱜ-ᱚᱭ ᱱᱤᱭᱟᱹ ᱥᱚᱢᱚᱭ ᱫᱚ ᱦᱚᱜ-ᱚᱭ ᱮᱦᱚᱵᱚᱜ ᱠᱟᱱᱟ ᱦᱟᱱᱟ ᱡᱮᱢᱚᱱ ᱟᱵᱚᱣᱟᱜ ᱡᱮᱢᱚᱱ ᱯᱚᱱᱮᱨᱚ ᱟᱜᱚᱥᱴ᱾ ᱛᱚᱠᱷᱚᱱ᱾ ᱤᱱᱟᱹ ᱠᱚᱨᱮ ᱠᱷᱚᱱ ᱵᱚᱞ ᱠᱷᱮᱞ ᱮᱦᱚᱸᱵᱚᱜ-ᱟ ᱦᱟᱸᱜ ᱟᱨ ᱡᱟᱛᱨᱟ ᱠᱚ ᱦᱩᱭᱩᱜ-ᱟ ᱦᱟᱸᱜ ᱟᱨ
ᱟᱯᱮ ᱥᱮᱫ ᱫᱚ ᱵᱚᱞ ᱠᱷᱮᱞ ᱦᱩᱭᱩᱜ ᱜᱮᱭᱟ?
ᱦᱮᱸ ᱜᱚᱝᱠᱮ ᱦᱩᱭᱩᱜ ᱜᱮᱭᱟ᱾
ᱟᱪᱪᱷᱟ ᱟᱪᱪᱷᱟ ᱟᱯᱮ ᱟᱹᱛᱩ ᱠᱚᱨᱮ ᱵᱟᱝ ᱦᱩᱭ ᱵᱟᱲᱟᱜ ᱜᱮᱭᱟ ᱵᱚᱞ ᱠᱷᱮᱞ ᱠᱚ?
ᱦᱮᱸ ᱜᱚᱝᱠᱮ ᱟᱞᱮ ᱥᱮᱫ ᱦᱩᱭᱩᱜ ᱜᱮᱭᱟ ᱟᱞᱮ ᱟᱹᱛᱩ ᱨᱮ ᱦᱚᱸ᱾
ᱟᱪᱪᱷᱟ ᱟᱪᱪᱷᱟ ᱟᱨ ᱱᱚᱝᱠᱟ ᱛᱟᱦᱚᱸᱞᱮ ᱵᱟᱦᱟ ᱥᱚᱨᱚᱦᱟᱭ ᱚᱱᱟ ᱠᱚᱫᱚ ᱯᱮ ᱵᱚᱸᱜᱟ ᱵᱟᱲᱟᱜ ᱜᱮᱭᱟ᱾
ᱦᱮᱸ ᱜᱚᱝᱠᱮ ᱱᱚᱣᱟ ᱠᱚᱫᱚᱞᱮ ᱵᱚᱸᱜᱟ ᱵᱟᱲᱟᱭ ᱜᱮᱭᱟᱞᱮ ᱱᱚᱣᱟ ᱫᱚ ᱵᱷᱟᱹᱜᱤ ᱜᱮᱞᱮ ᱢᱟᱱᱟᱣᱟ ᱵᱟᱦᱟ ᱵᱚᱸᱜᱟ ᱥᱚᱨᱦᱟᱭ ᱵᱚᱸᱜᱟ᱾
ᱟᱪᱪᱷᱟ ᱟᱪᱪᱷᱟ᱾
ᱟᱪᱪᱷᱟ ᱝᱠᱮ ᱚᱱᱛᱮ ᱨᱮᱯᱮ ᱢᱟᱱᱟᱣ ᱵᱟᱲᱟᱭ ᱜᱮᱭᱟ ᱥᱮ ᱵᱟᱝ ᱜᱮ, ᱥᱚᱨᱚᱦᱟᱭ ᱵᱚᱸᱜᱟ
ᱦᱮᱸ ᱟᱞᱮ ᱦᱚᱸᱞᱮ ᱢᱟᱱᱟᱣ ᱵᱟᱲᱟᱭ ᱜᱮᱭᱟ᱾
ᱟᱪᱪᱷᱟ᱾
ᱥᱚᱦᱨᱟᱭ ᱛᱚᱸᱜᱮ ᱟᱪᱪᱷᱟ ᱟᱨ ᱢᱤᱫᱴᱤᱡ ᱠᱟᱛᱷᱟ ᱟᱹᱰᱤ ᱜᱟᱱ ᱡᱟᱭᱜᱟ ᱨᱮ ᱡᱮᱞᱮᱠᱟ ᱢᱟᱱᱮ ᱵᱟᱦᱟ ᱠᱚ ᱢᱟᱜ ᱢᱚᱬᱮ ᱠᱚ ᱱᱚᱣᱟ ᱠᱚᱫᱚ᱾ ᱠᱤᱪᱷᱩ ᱠᱤᱪᱷᱩ ᱡᱟᱭᱜᱟ ᱨᱮᱫᱚ, ᱪᱮᱫ ᱞᱮᱠᱟᱹᱧ ᱞᱟᱹᱭ ᱟᱵᱤᱱᱟ ᱢᱟᱱᱮ ᱯᱨᱚᱛᱮᱠ ᱵᱚᱪᱷᱚᱨ ᱜᱮ ᱵᱚᱸᱜᱟ ᱫᱚᱠᱚ ᱵᱚᱸᱜᱟᱭᱟ᱾ ᱠᱤᱱᱛᱩ ᱮᱱᱮᱡ ᱫᱚ ᱵᱟᱠᱚ ᱮᱱᱮᱡᱟᱜ ᱜᱮᱭᱟ, ᱟᱨ ᱮᱱᱮᱡ ᱫᱚ ᱢᱟᱱᱮ ᱳᱭ ᱢᱚᱬᱮ ᱵᱚᱪᱷᱚᱨ ᱚᱱᱛᱚᱨ ᱥᱮ ᱯᱮ ᱵᱚᱪᱷᱚᱨ ᱚᱱᱛᱚᱨ ᱠᱚ ᱮᱱᱮᱡᱟᱜ ᱜᱮᱭᱟ, ᱟᱫᱚ ᱟᱯᱮ ᱚᱸᱰᱮ ᱫᱚ ᱪᱮᱫ ᱞᱮᱠᱟ ᱥᱤᱥᱴᱮᱢ ᱛᱟᱯᱮ ᱦᱟᱸᱜ᱾
ᱟᱞᱮ ᱱᱚᱸᱰᱮ ᱫᱚ ᱵᱟᱦᱟ ᱢᱟᱜ ᱢᱚᱬᱮ ᱫᱚ ᱟᱞᱮᱫᱚ ᱦᱟᱸᱜ᱾ ᱢᱟᱱᱮ ᱟᱞᱮ ᱫᱚ ᱵᱟᱞᱮ ᱮᱱᱮᱡᱟᱜ ᱜᱮᱭᱟ ᱦᱟᱸᱜ, ᱛᱚ ᱱᱚᱣᱟ ᱟᱹᱛᱩ ᱟᱞᱮ ᱟᱹᱛᱩ ᱥᱩᱨ ᱠᱚᱨᱮ ᱫᱚ ᱮᱱᱮᱡᱟᱜ ᱜᱮᱭᱟ ᱠᱚ ᱚᱱᱮ, ᱵᱟᱨ ᱵᱚᱪᱷᱚᱨ ᱵᱟᱝ ᱯᱮ ᱵᱚᱪᱷᱚᱨ ᱨᱮ ᱢᱤᱫ ᱡᱚᱠᱷᱟᱡ ᱠᱚ ᱮᱱᱮᱡᱟᱜ-ᱟ ᱠᱚ᱾ ᱟᱨ ᱵᱟᱠᱷᱟᱱ ᱫᱚ ᱵᱚᱸᱜᱟ ᱛᱮᱫ ᱠᱚ ᱵᱚᱸᱜᱟᱭ ᱜᱮᱭᱟ ᱠᱚ ᱟᱨ ᱵᱟᱠᱷᱟᱱ ᱫᱚ ᱚᱱᱟ ᱞᱟᱹᱭ ᱠᱮᱫᱟ ᱢᱚᱲᱮ ᱵᱚᱪᱷᱚᱨ ᱯᱚᱨ᱾ ᱢᱤᱫ ᱫᱷᱟᱣ ᱠᱚ ᱮᱱᱮᱡᱟᱜ-ᱟ ᱠᱚ ᱠᱩᱲᱩᱵ ᱪᱚᱜ
ᱟᱯᱮ ᱟᱛᱩ ᱨᱮᱫᱚ ᱛᱟᱦᱞᱮ ᱵᱟᱯᱮ ᱵᱚᱸᱜᱟ ᱵᱟᱲᱟᱭ ᱜᱮᱭᱟ?
ᱮᱸᱜ ᱵᱟᱝ ᱠᱷᱟᱹᱞᱤ ᱵᱚᱸᱜᱟ ᱛᱮᱫ ᱞᱮ ᱵᱚᱸᱜᱟᱭ ᱜᱮᱭᱟ ᱞᱮ ᱮᱱᱮᱡ ᱠᱚᱫᱚ ᱵᱟᱞᱮ ᱮᱱᱮᱡᱟᱜ ᱜᱮᱭᱟ ᱟᱞᱮ ᱫᱚ ᱾
ᱚ ᱦᱚᱸ ᱾
ᱮᱦ ᱾
ᱚᱱᱟ ᱦᱚᱸ ᱵᱮᱹᱥ ᱠᱟᱛᱷᱟ ᱜᱮ ᱾
ᱷᱮᱸᱦᱮᱸᱻ ᱾
ᱛᱟᱦᱞᱮ ᱟᱵᱤᱱ ᱫᱚ ᱱᱤᱛᱚᱜ ᱫᱚ ᱚᱠᱟ ᱜᱩᱯᱤ ᱵᱤᱱ ᱪᱟᱞᱟᱣ ᱠᱟᱱᱟ ᱥᱮ ᱪᱮᱫ ᱞᱮᱠᱟ?
ᱦᱚᱭ ᱝᱠᱮ ᱱᱚᱛᱮ ᱢᱤᱫ ᱴᱟᱝ ᱾
ᱪᱤᱞᱤ ᱠᱚᱯᱮ ᱫᱚᱦᱚᱦ ᱟᱥᱩᱞ ᱟᱠᱟᱫ ᱠᱚᱛᱟᱢᱟ ᱷᱩᱸᱦ?
ᱝᱠᱮᱛ ᱮᱸ ᱰᱟᱝᱨᱟ ᱦᱮᱱᱟᱜ ᱠᱤᱱᱟᱹ ᱵᱟᱨ ᱟᱬᱟᱨ ᱢᱤᱫ ᱡᱚᱲ ᱟᱨ ᱜᱟᱹᱭ ᱦᱮᱱᱟᱭ ᱠᱟᱫᱮᱭᱟ ᱢᱤᱫᱴᱮᱡ ᱟᱨ ᱢᱮᱨᱚᱢ ᱢᱮᱱᱟᱜ ᱠᱚᱣᱟ ᱫᱚᱥᱴᱤ ᱜᱟᱱ ᱾
ᱩᱱᱠᱩ ᱫᱚ ᱛᱟᱚᱞᱮ ᱟᱠᱷᱨᱤᱧ ᱵᱟᱲᱟ ᱠᱚ ᱜᱮᱭᱟᱯᱮ ᱥᱮ ᱱᱚᱝᱠᱟ ᱚᱲᱟᱜ ᱠᱚᱨᱮ ᱜᱮ?
ᱦᱚᱸ ᱜᱚᱝᱠᱮ ᱟᱠᱷᱨᱤᱧ ᱵᱟᱲᱟ ᱠᱚ ᱜᱮᱭᱟᱞᱮ ᱩᱸᱜ ᱯ-ᱪᱟᱜ ᱢᱮᱨᱚᱢ ᱠᱚᱞᱮ ᱟᱠᱷᱨᱤᱧ ᱪᱟᱵᱟᱣᱟ ᱰᱟᱹᱝᱨᱤ ᱦᱚᱸ ᱟᱠᱷᱨᱤᱧ ᱠᱚ ᱜᱮᱭᱟᱞᱮ᱾ ᱟᱨ ᱰᱟᱝᱨᱟ ᱟᱫᱚ ᱛᱟᱦᱮᱸᱱᱟ ᱠᱤᱲ ᱩᱱᱠᱤᱱ ᱥᱤᱭᱳᱜ ᱱᱟᱦᱮᱸᱞ ᱵᱟᱠᱷᱨᱟ ᱾
ᱥᱤᱭᱩᱜ ᱫᱚ ᱛᱟᱦᱞᱮ ᱟᱯᱮ ᱫᱚ ᱰᱟᱝᱨᱟ ᱛᱮᱜᱮ ᱯᱮ ᱥᱤᱭᱟ ᱥᱮ ᱜᱟᱹᱰᱤ ᱠᱚᱛᱮ ᱯᱮ ᱥᱤ ᱜᱮᱭᱟ?
ᱦᱮᱸ ᱜᱚᱝᱠᱮ ᱛᱮᱹᱦᱮᱹᱧ ᱜᱟᱯᱟ ᱫᱚ ᱚᱠᱟᱴᱟᱜ ᱩᱥᱟᱹᱨᱟᱜ ᱠᱟᱱᱟ ᱚᱱᱟᱴᱟᱜ ᱜᱮᱠᱚ ᱠᱟᱹᱢᱤᱭ ᱫᱟ ᱠᱚ ᱦᱚᱲ ᱦᱚᱸ ᱟᱫᱚ ᱟᱞᱮ ᱦᱚᱸ ᱜᱟᱰᱤ ᱛᱮᱜᱮ ᱞᱮ ᱥᱤᱭ ᱥᱤᱭ ᱪᱚᱭᱟ ᱛᱳ ᱠᱤᱪᱷᱩ ᱠᱤᱪᱷᱩ ᱚᱠᱟᱴᱟᱜ ᱠᱚ ᱜᱟᱰᱤ ᱠᱚ ᱵᱟᱢ ᱵᱚᱞᱚᱱᱟ, ᱚᱱᱟ ᱠᱚᱫᱚ ᱰᱟᱝᱨᱟ ᱛᱮᱞᱮ ᱥᱤᱭᱟᱞᱮ᱾
ᱟᱪ ᱪᱷᱟ ᱟᱪ ᱪᱷᱟ ᱾
ᱟᱪᱷᱟ ᱜᱚᱝᱠᱮ ᱟᱯᱮ ᱥᱮᱫ ᱫᱚ ᱪᱮᱜ ᱠᱚᱛᱮ ᱠᱚ ᱞᱚᱥᱚᱫ ᱵᱟᱲᱟᱭ ᱜᱮᱭᱟ ᱠᱚ ‌?
ᱟᱞᱮ ᱥᱮᱫ ᱦᱚᱸ ᱱᱮᱛᱟᱨ ᱢᱟ ᱰᱟᱝᱨᱟ ᱡᱩᱜᱽ ᱢᱟ ᱪᱟᱵᱟᱭᱮᱱᱟ, ᱟᱫᱚ ᱥᱮᱭ ᱚᱱᱟ ᱯᱟᱣᱟᱨ ᱴᱤᱞᱟᱨ ᱵᱟᱠᱷᱟᱱ ᱫᱚ ᱚᱱᱟ ᱱᱮᱛᱟᱨ ᱢᱟ ᱴᱨᱟᱠᱴᱚᱨ ᱠᱚᱦᱚᱸ ᱵᱚᱞᱚᱱ ᱠᱟᱱ ᱜᱮᱭᱟ ᱾ ᱴᱟᱠᱴᱚᱨ ᱠᱚ ᱯᱟᱣᱟᱨ ᱴᱤᱞᱟᱨ ᱠᱚ ᱚᱱᱟ ᱠᱚᱛᱮ ᱜᱮᱞᱮ ᱥᱤᱭ ᱵᱟᱲᱟ ᱦᱚᱪᱚᱭ ᱜᱮᱭᱟ, ᱟᱫᱚ ᱡᱮᱹᱦᱮᱹᱛᱩ ᱡᱚᱛ ᱚᱱᱟ ᱠᱚᱛᱮ ᱠᱷᱟᱱ ᱫᱚ ᱠᱟᱢᱤ ᱠᱚ ᱠᱟᱹᱴᱤᱡ ᱞᱚᱜᱚᱱᱚᱜᱼᱟ ᱛᱚ, ᱢᱤᱫ ᱫᱤᱱ ᱨᱮᱜᱮ ᱡᱚᱛᱚ ᱠᱟᱢᱤ ᱦᱩᱭᱩᱜᱼᱟ᱾ ᱟᱨ ᱰᱟᱝᱨᱟ ᱠᱚᱛᱮ ᱠᱷᱟᱱ ᱫᱚ ᱠᱟᱹᱴᱤᱡ ᱴᱟᱭᱤᱢ ᱦᱚᱸ ᱠᱟᱹᱴᱤᱡ ᱞᱟᱜᱟᱣ ᱧᱚᱜᱚᱜ ᱜᱮᱭᱟ ᱛᱚ ᱚᱱᱟᱛᱮ ᱟᱞᱮ ᱦᱚᱸ ᱰᱟᱝᱨᱟ ᱠᱚᱫᱚ ᱵᱟᱞᱮ ᱥᱤᱭ ᱜᱮᱭᱟ ᱟᱨ ᱷᱩᱸᱦ ᱟᱨ ᱛᱟᱞᱦᱮ, ᱞᱟᱹᱭ ᱵᱤᱱ?
ᱪᱮᱜ ᱜᱚᱝᱠᱮ ᱟᱯᱮ ᱥᱮᱫ ᱫᱚ ᱨᱚᱦᱚᱭ ᱫᱚ ᱠᱩᱲᱤ ᱠᱚ ᱨᱚᱦᱚᱭ ᱥᱮ ᱠᱚᱲᱟ ᱦᱚᱸᱠᱚ ᱨᱚᱦᱚᱭ ᱜᱮᱭᱟ?
ᱚᱝᱠᱟᱻ ᱫᱚᱻ ᱾ ᱵᱟᱱᱩᱜᱼᱟ ᱡᱮ ᱠᱩᱲᱤ ᱜᱮᱠᱚ ᱨᱚᱦᱚᱭᱟ ᱥᱮ ᱠᱚᱲᱟ ᱜᱮᱠᱚ ᱨᱚᱦᱚᱭᱟ, ᱟᱫᱚ ᱡᱟᱦᱟᱸᱭ ᱜᱮ ᱢᱩᱞᱤᱭᱟᱹ ᱠᱚ ᱧᱟᱢᱚᱜᱼᱟ ᱩᱱᱤ ᱜᱮᱢ ᱠᱟᱢᱤ ᱦᱚᱪᱚᱭᱮᱭᱟ ᱠᱚᱲᱟ ᱠᱷᱟᱱ ᱠᱚᱲᱟ ᱠᱩᱲᱤ ᱠᱷᱟᱱ ᱠᱩᱲᱤ ᱾ ᱟᱫᱚ ᱵᱤᱥᱤᱨ ᱵᱷᱟᱜᱽ ᱜᱮ ᱠᱩᱲᱤ ᱜᱮᱠᱚᱻ ᱨᱚᱦᱚᱭ ᱵᱟᱲᱟᱭ ᱜᱮᱭᱟ ᱟᱨᱠᱤ ᱠᱚᱲᱟ ᱠᱚᱫᱚ ᱮᱴᱟᱜ ᱮᱴᱟᱜ ᱠᱟᱹᱢᱤ ᱠᱚ ᱟᱨᱦᱚᱸ ᱢᱮᱱᱟᱜ ᱜᱮᱭᱟ ᱛᱚ ᱾
ᱟᱪ-ᱪᱷᱟ, ᱦᱚᱭ ᱦᱚᱭ,
ᱷᱩᱦ, ᱩᱸᱦ ᱡᱮᱹᱨᱚᱠᱚᱢ ᱵᱷᱤᱛᱟᱹ ᱢᱟᱜ ᱠᱚ ᱛᱟᱨᱯᱚᱨᱮ ᱚᱱᱟ ᱛᱚᱲᱟ ᱜᱚᱜ ᱠᱚ, ᱤᱫᱤ ᱟᱹᱜᱩ ᱠᱚ ᱟᱭᱢᱟ ᱞᱮᱠᱟᱱ ᱠᱟᱢᱤ ᱠᱚ ᱢᱮᱱᱟᱜᱼᱟ ᱡᱟᱦᱟᱸ ᱫᱚ ᱠᱟᱹᱴᱤᱡ ᱚᱱᱟ ᱫᱚ ᱠᱚᱲᱟ ᱜᱤᱫᱽᱨᱟᱹ ᱜᱮᱠᱚ ᱠᱟᱹᱢᱤ ᱵᱟᱲᱟᱭ ᱜᱮᱭᱟ ᱟᱨ ᱵᱟᱠᱷᱟᱱ ᱫᱚ ᱱᱮᱛᱟᱨ ᱢᱟ ᱡᱷᱚᱛᱚ ᱜᱮᱠᱚ ᱠᱟᱹᱢᱤ ᱠᱟᱱ ᱜᱮᱭᱟ ᱾
ᱦᱳᱭ ᱦᱳᱭ᱾
ᱟᱯᱮ ᱫᱚ ᱚᱲᱟᱜ ᱠᱚᱨᱮ ᱫᱚ ᱛᱟᱦᱚᱞᱮ ᱚᱲᱟᱜ ᱢᱟᱱᱮ ᱢᱩᱞᱤᱭᱟᱹ ᱠᱚ ᱜᱮᱭᱟ ᱯᱮ ᱥᱮ ᱟᱯᱮ ᱚᱲᱟᱜ ᱦᱚᱲ ᱠᱚᱛᱮ ᱜᱮᱯᱮ ᱨᱚᱦᱚᱭ ᱤᱭᱟᱹ ᱛᱟᱵᱚᱱᱟ?
ᱜᱚᱝᱠᱮ ᱛᱮᱦᱮᱧ ᱜᱟᱯᱟ ᱚᱱᱠᱟ ᱚᱲᱟᱜ ᱦᱚᱲ ᱛᱮᱢᱟ ᱵᱟᱢ ᱵᱷᱚᱨᱥᱟᱜ ᱠᱟᱱᱟ ᱦᱟᱸᱜ ᱛᱚ᱾ ᱢᱩᱞᱤᱭᱚ ᱦᱚᱸ ᱫᱚᱨᱠᱟᱨᱚᱜ ᱠᱟᱱᱟ ᱠᱟᱹᱢᱤ‌ ᱠᱚ ᱦᱟᱸᱜ ‌ ᱚᱱᱟ ᱦᱚᱸ ᱞᱚᱜᱚᱱ ᱧᱚᱜᱚᱜᱼᱟ᱾ ᱟᱨ ᱟᱞᱮ ᱨᱮᱱ ᱢᱟᱱᱮ ᱩᱥᱟᱹᱨᱟ ᱧᱚᱜᱚᱜ ᱚᱠᱟᱴᱟᱜ ᱚᱱᱟᱴᱟᱜ ᱜᱮᱛᱚ ᱱᱮᱛᱟᱨ ᱦᱚᱸ ᱪᱟᱞᱟᱜ ᱠᱟᱱᱟ ᱠᱚ ᱟᱨ ᱛᱮᱦᱮᱧ ᱜᱟᱯᱟ ᱢᱟ ᱱᱤᱡᱮ ᱛᱮ ᱦᱚᱸ ᱨᱚᱦᱚᱭᱮᱫᱼᱟ ᱛᱚ ᱠᱟᱹᱢᱤ ᱠᱟᱛᱮ ᱜᱮ ᱡᱚᱛᱚ ᱜᱮᱠᱚ ᱨᱚᱦᱚᱭ ᱮᱫᱟᱠᱚ ᱟᱨᱠᱤ ᱟᱞᱮ ᱦᱚᱞᱮ ᱠᱟᱹᱢᱤ ᱠᱚᱜᱮᱭᱟᱞᱮ᱾
ᱦᱳᱭ ᱢᱩᱞᱤᱭᱟᱹ ᱞᱮᱠᱷᱟᱱ ᱫᱚ ᱠᱟᱹᱢᱤ ᱠᱚ ᱠᱟᱹᱴᱤᱡ ᱞᱚᱜᱚᱱ ᱫᱷᱟᱨᱟ ᱦᱩᱭᱩᱜᱼᱟ ᱟᱨᱠᱤ᱾ ᱢᱟᱱᱮ ᱱᱮᱛᱟᱨ ᱢᱟ ᱡᱚᱛᱚ ᱦᱚᱲ ᱜᱮ ᱞᱚᱜᱚᱱ ᱞᱚᱜᱚᱱ ᱠᱟᱹᱢᱤ ᱪᱟᱵᱟᱭ ᱦᱩᱭᱩᱜ ᱛᱟᱵᱚᱱᱟ ᱟᱨ ᱵᱟᱠᱷᱟᱱ ᱱᱚᱜ ᱱᱚᱝᱠᱟ ᱫᱟᱜ ᱠᱚᱦᱚᱸ ᱥᱚᱢᱚᱭ ᱢᱚᱛᱚ ᱵᱟᱭ ᱫᱟᱜ ᱟᱵᱚᱱ ᱜᱮᱭᱟ᱾ ᱟᱫᱚ ᱞᱚᱜᱚᱱ ᱞᱚᱜᱚᱱ ᱡᱩᱫᱤ ᱠᱟᱹᱢᱤ ᱠᱚ ᱵᱟᱢ ᱪᱟᱵᱟᱭᱟ ᱛᱟᱦᱚᱞᱮ ᱟᱫᱚᱢ ᱯᱟᱹᱪᱷᱞᱟᱹ ᱜᱚᱫᱚᱜᱼᱟ ᱛᱟᱭᱱᱚᱢ ᱜᱚᱫᱚᱜᱼᱟᱢ᱾
ᱦᱳᱭ ᱜᱚᱝᱠᱮ᱾
ᱦᱳᱭ᱾
ᱟᱪᱪᱷᱟ ᱜᱚᱝᱠᱮ ᱟᱯᱮ ᱥᱮᱫ ᱫᱚ ᱠᱟᱹᱢᱤ ᱠᱚᱜᱮᱭᱟ ᱥᱮ ᱵᱟᱝ ᱜᱮ ᱢᱩᱞᱤᱭᱟᱹ ᱠᱚ
ᱦᱚᱸ ᱟᱞᱮᱥᱮᱫ ᱦᱚᱸ ᱚᱱᱠᱟ ᱟᱯᱮ ᱚᱠᱟᱞᱮᱠᱟ ᱠᱟ ᱟᱞᱮ ᱦᱚᱸ ᱚᱱᱠᱟ ᱜᱮ ᱱᱚᱛᱮ ᱨᱮᱦᱚᱸ ᱥᱤᱥᱴᱮᱢ ᱫᱚ ᱢᱮᱱᱟᱜ ᱜᱮᱭᱟ ᱤᱱᱠᱟᱹ ᱜᱮ ᱢᱩᱞᱤᱭᱟᱹ ᱵᱟᱲᱟ ᱠᱚ ᱠᱚ ᱜᱮᱭᱟᱞᱮ ᱚᱱᱠᱟ ᱮᱠᱞᱟ ᱠᱚᱛᱮ ᱫᱚ ᱱᱤᱛᱚᱜ ᱫᱚ ᱵᱟᱭ ᱞᱚᱜᱚᱱᱚᱜ ᱠᱟᱱᱟ ᱛᱚ ᱠᱟᱹᱢᱤ ᱠᱚᱦᱚᱸ ᱩᱱᱫᱤᱱ ᱞᱮᱠᱟ ᱫᱚ ᱵᱟᱝ ᱟ ᱛᱚ
ᱦᱳᱭ᱾ ᱩᱱᱫᱤᱱ ᱠᱚ ᱠᱟᱹᱢᱤ ᱡᱟᱣᱨᱟᱭ ᱛᱟᱦᱮᱸᱜ ᱛᱮᱦᱮᱧ ᱜᱟᱯᱟᱢᱟ ᱠᱟᱹᱢᱤ ᱡᱟᱣᱨᱟ ᱚᱱᱟ ᱦᱚᱸ ᱵᱟᱝ᱾ ᱱᱤᱡᱮ ᱠᱷᱟᱱ ᱛᱟᱭᱱᱚᱢ ᱟᱢ ᱥᱮ?
ᱤᱧᱤᱧ ᱞᱟᱹᱭᱫᱟ ᱟᱵᱤᱱ ᱠᱚᱞ ᱵᱤᱱ ᱦᱟᱜ ᱴᱷᱤᱠ ᱜᱮᱭᱟ᱾
ᱦᱮ ᱜᱚᱢᱠᱮ ᱴᱟᱭᱤᱢ ᱠᱚ ᱦᱩᱭ ᱡᱟᱣᱨᱟᱭ ᱱᱟ᱾